ᱟᱸ ᱡᱟᱦᱟᱸ ᱠᱟᱛᱷᱟ ᱦᱩᱭᱩᱜ ᱠᱟᱱᱟ ᱟᱢ ᱡᱟ ᱠᱟᱛᱷᱟᱢ ᱢᱮᱱᱮᱫ ᱠᱟᱱ ᱛᱷᱮᱱᱟ ᱚᱱᱟ ᱫᱚ ᱴᱷᱤᱠ ᱜᱮᱭᱟ, ᱢᱮᱱᱠᱷᱟᱱ ᱧᱮᱞᱢᱮ ᱠᱤᱪᱷᱩ ᱦᱚᱲᱟᱜ ᱟ ᱯᱷᱮᱢᱤᱞᱤ ᱨᱮᱫᱚ ᱚᱝᱠᱟ ᱟᱢ ᱟᱢ ᱡᱟᱦᱟᱸ ᱯᱷᱮᱢᱮᱞᱤ ᱠᱷᱚᱱ ᱵᱤᱞᱚᱝ-ᱟ ᱚᱱᱟ ᱯᱷᱮᱢᱮᱞᱤ ᱨᱮᱫᱚ ᱛᱷᱚᱲᱟ ᱫᱚ ᱠᱤᱪᱷ ᱛᱩ ᱦᱚᱞᱮ ᱦᱳ ᱚᱵᱷᱟᱵ ᱠᱚᱫᱚ ᱠᱚᱢ ᱧᱚᱜ ᱜᱮᱭᱟ᱾ ᱢᱮᱱᱠᱷᱟᱱ ᱟᱨᱚ ᱡᱟᱦᱟᱸᱭ ᱚᱝᱠᱟ ᱠᱷᱮᱴᱮ ᱠᱷᱟᱣᱟ ᱢᱟᱱᱩᱥ ᱡᱟᱦᱟᱸ ᱞᱮᱠᱟᱛᱮᱠᱚ ᱯᱟᱲᱦᱟᱣ ᱦᱚᱪᱚᱭᱮᱫ ᱠᱚᱣᱟ ᱜᱤᱫᱨᱟᱹ ᱠᱚ ᱠᱤᱱᱛᱩ ᱚᱸᱰᱮ ᱠᱷᱚᱡ ᱫᱚ ᱜᱚᱜᱚ ᱵᱟᱵᱟ ᱫᱚᱠᱚ ᱟᱥᱟᱜ ᱜᱮᱭᱟ, ᱡᱮ ᱵᱟᱹᱵᱩ ᱥᱮ ᱢᱟᱹᱭ ᱟ ᱡᱮᱱᱚ ᱢᱚᱸᱡᱽ ᱛᱮᱠᱤᱱ ᱯᱟᱲᱦᱟᱜ ᱡᱟᱦᱟᱸ ᱞᱮᱠᱟ ᱛᱮᱠᱤᱱ ᱢᱤᱜᱴᱮᱱ ᱠᱟᱹᱢᱤ ᱠᱤᱱ ᱧᱟᱢ ᱢᱟᱱᱮ ᱟᱹᱠᱤᱱ ᱢᱟᱱᱮ ᱟᱹᱠᱤᱱ ᱢᱟᱱᱮ ᱜᱚ ᱵᱟᱵᱟ ᱧᱮᱞ ᱞᱮᱹᱜᱤᱫ ᱫᱚ ᱵᱟᱹᱠᱤᱱ ᱚᱱᱟ ᱫᱚ ᱵᱟᱹ ᱠᱤᱱ ᱢᱮᱱᱟ ᱡᱮ ᱠᱳᱱᱳ ᱫᱤᱱ ᱜᱮ ᱜᱚ ᱵᱟᱵᱟ ᱵᱟᱹᱠᱤᱱ ᱢᱮᱱᱟ ᱡᱮ ᱟᱹᱞᱤᱧᱮ ᱧᱮᱞ ᱞᱤᱧ ᱢᱟ, ᱚᱱᱟ ᱫᱚ ᱱᱩᱝ ᱜᱚᱜᱚ ᱵᱟᱵᱟ ᱫᱚ ᱱᱤᱭᱟᱹ ᱜᱮᱠᱤᱱ ᱢᱮᱱᱟ ᱡᱮ
ᱩᱝᱠᱩ ᱞᱟᱹᱜᱤᱫ ᱛᱮ ᱟ ᱟᱭ ᱞᱮᱠᱟ ᱛᱟᱭ ᱛᱚ ᱚᱱᱟᱜᱮ ᱟᱨᱠᱤ ᱤᱧ ᱜᱚᱜᱚ ᱛᱟᱹᱠᱤᱱ ᱦᱚᱸ ᱚᱝᱠᱟ ᱱᱟᱜ ᱵᱮᱯᱟᱨ ᱫᱚ ᱵᱟᱹᱱᱩᱜ ᱟ ᱡᱮ ᱟᱢ ᱫᱚ ᱯᱟᱲᱦᱟᱜ ᱠᱟᱱᱟᱢ ᱯᱟᱲᱦᱟᱜ ᱢᱮ ᱴᱷᱤᱠ ᱜᱮᱭᱟ ᱟᱞᱤᱧ ᱫᱚ ᱢᱮᱱᱟᱜ ᱞᱤᱧᱟᱹ ᱢᱟᱱᱮ ᱤᱧ ᱵᱟᱵᱟ ᱛᱚ ᱵᱮᱯᱟᱨ ᱥᱮ ᱤᱧ ᱛᱚ ᱥᱟᱨᱟ ᱡᱤᱵᱟᱱ ᱧᱮᱞ ᱫᱟᱨᱮᱭᱟ ᱠᱤᱱᱤᱧ ᱵᱷᱟᱭᱟᱨᱟᱢ ᱚᱝᱠᱟ ᱢᱮᱜᱴᱮᱱ ᱵᱮᱯᱟᱨ ᱤᱧ ᱜᱚ ᱤᱧ ᱵᱟᱵᱟ ᱟᱜ ᱫᱚ ᱛᱚ ᱚᱱᱟᱜᱮ ᱟᱨᱠᱤ
ᱦᱮᱸ ᱚᱱᱟ ᱫᱚ ᱛᱟᱦᱮᱱ ᱜᱮᱭᱟ, ᱜᱚ- ᱵᱟᱵᱟ ᱫᱚ ᱚᱱᱟ ᱫᱚ ᱛᱟᱦᱮᱱ ᱜᱮᱭᱟ᱾ ᱟᱫ ᱮᱱ ᱨᱮᱦᱚᱸ ᱢᱤᱫᱴᱮᱱ ᱛᱟᱦᱮᱱ ᱜᱮᱭᱟᱼᱼ
ᱟᱫᱚ ᱤᱧᱟᱹᱜ ᱫᱚ ᱯᱟᱥᱮ ᱨᱮ ᱤᱪᱪᱷᱟ ᱫᱚ ᱢᱮᱱᱟᱜ ᱛᱤᱧᱟᱹ ᱠᱤᱱᱛᱩ ᱚᱱᱠᱟ ᱫᱚ ᱵᱟᱝ ᱡᱮ ᱜᱚ ᱵᱟᱵᱟᱼᱼ ᱪᱟᱦᱤᱫᱟ ᱢᱮᱱᱟᱜᱼᱟ ᱡᱮ ᱡᱟᱦᱟ ᱱᱟᱜ ᱠᱚᱨᱧ, ᱢᱟᱱᱮ ᱠᱚᱨᱟᱣ ᱞᱮᱠᱷᱟᱱ ᱴᱷᱤᱠᱼᱼ ᱜᱮᱭᱟ ᱵᱟᱝ ᱠᱚᱨᱟᱣ ᱞᱮᱠᱷᱚᱱ ᱴᱷᱤᱠ ᱜᱮᱭᱟ, ᱤᱧ ᱵᱟᱵᱟ ᱛᱟᱞᱮ ᱫᱚ ᱱᱚᱝ ᱠᱟᱱᱼᱼ ᱢᱮᱴᱴᱮᱱ ᱵᱷᱵᱽᱱᱟ ᱪᱤᱱᱟᱹ ᱢᱮᱱᱟᱜᱼᱟ, ᱠᱤᱱᱛᱩ ᱤᱧᱟᱹᱜ ᱫᱚ ᱤᱪᱪᱷᱟ ᱢᱮᱱᱟᱜᱼᱟ ᱛᱤᱱᱟ ᱠᱚᱨᱟᱭ ᱟᱹᱠᱤᱱ᱾ ᱟᱨ ᱤᱧ ᱫᱚ ᱚᱱᱠᱟᱱ ᱠᱚᱲᱟ ᱴᱷᱮᱱ ᱵᱟᱹᱧ ᱵᱟᱯᱞᱟᱜᱼᱟ ᱡᱟᱦᱟᱸᱭ ᱫᱚ ᱵᱟᱭ ᱠᱚᱨᱟᱣ ᱦᱚᱪᱚᱭᱧᱭᱟ ᱡᱟᱦᱟᱸᱱᱟᱜ᱾
ᱚᱵᱚᱥᱳᱭ ᱚᱵᱚᱥᱳᱭ ᱚᱱᱟ ᱫᱚ ᱡᱮ ᱡᱮᱢᱚᱱ ᱡᱟᱦᱟᱸᱭ ᱤᱪᱪᱷᱟ ᱛᱟᱦᱮᱱ ᱛᱟᱠᱚ ᱜᱮᱭᱟ ᱠᱤᱪᱷᱩ ᱦᱚᱲ ᱠᱚ ᱩᱰᱟᱹᱣ ᱥᱟᱱᱟ ᱠᱚᱣᱟ, ᱠᱤᱪᱷᱩ ᱦᱚᱲ ᱫᱚ, ᱛᱟᱦᱮᱱ ᱥᱟᱱᱟ ᱠᱚᱣᱟ ᱤᱭᱟᱹ ᱵᱷᱤᱛᱨᱤ ᱨᱮᱜᱮ, ᱠᱷᱟᱧᱪᱟ ᱵᱷᱤᱛᱨᱤ ᱨᱮᱜᱮ᱾ ᱛᱚ ᱚᱱᱟ ᱦᱚᱸ ᱚᱱᱠᱟᱜᱮ ᱡᱮ ᱡᱮᱢᱚᱱ ᱠᱚ ᱪᱚᱭᱮᱥ ᱟᱠᱚᱣᱟᱜ ᱪᱚᱭᱮᱥ ᱛᱟᱦᱮᱱ ᱛᱟᱠᱚ ᱜᱮᱭᱟ ᱛᱟᱭᱛᱚ᱾ ᱡᱮᱢᱚᱱ ᱟᱢ ᱡᱮᱢᱚᱱᱮᱢ ᱢᱮᱱᱫᱟ ᱡᱮᱼᱼ ᱮᱸᱜ ᱤᱧ ᱫᱚ ᱛᱷᱚᱲᱟ ᱚᱱᱠᱟᱧ ᱯᱟᱲᱦᱟᱣ ᱧᱚᱜᱚᱜᱼᱟ ᱡᱟᱦᱟᱱᱟᱜ ᱵᱟᱝ ᱡᱟᱦᱟᱱᱟᱜ ᱨᱤᱧ ᱵᱚᱞᱚᱜᱼᱟᱼᱼ ᱟᱨ ᱠᱤᱪᱷᱩ ᱦᱚᱲ ᱫᱚ ᱛᱟᱦᱮᱱ ᱛᱟᱠᱚᱣᱟ ᱱᱚᱝᱠᱟ ᱢᱟᱭᱤᱱ ᱥᱮᱹᱴ ᱴᱟᱜ ᱛᱟᱦᱮᱱ ᱛᱟᱠᱚᱣᱟ ᱡᱮᱼᱼ ᱟᱧ ᱢᱟ ᱯᱟᱲᱦᱟᱣᱱᱟᱹᱧ ᱯᱟᱲᱦᱟᱣᱱᱟᱹᱧ ᱟᱨ ᱪᱮᱫ ᱤᱧ ᱪᱤᱠᱟᱹᱭᱟ, ᱡᱟᱶᱟᱭ ᱞᱮᱱ ᱜᱤᱧ᱾ ᱡᱟᱶᱟᱭ ᱠᱟᱛᱮᱫ ᱟᱫᱚ ᱡᱟᱶᱟᱭ ᱡᱟᱦᱟᱸᱭᱼᱼ ᱢᱟᱱᱮ ᱡᱮᱦᱮᱛᱩ ᱩᱱᱟᱹᱜᱧ ᱯᱟᱲᱦᱟᱣᱼᱱᱟ ᱢᱤᱫᱴᱮᱱ ᱵᱷᱟᱹᱜᱤ ᱧᱚᱜ ᱧᱟᱢᱚᱜ ᱤᱧ ᱧᱟᱢ ᱠᱮᱫᱮᱭᱟᱼᱼ ᱩᱱᱤᱭᱟᱜ ᱜᱮ ᱥᱚᱝᱥᱟᱨᱤᱧ ᱥᱟᱢ ᱥᱟᱢᱞᱟᱣ ᱛᱟᱭᱟ ᱟᱨ ᱤᱧ ᱦᱚᱸ ᱩᱱᱤᱨᱮᱱᱼᱼ ᱛᱤᱨ ᱡᱩᱨᱤ ᱞᱮᱠᱟᱧ ᱛᱟᱦᱮᱱᱟ, ᱠᱤᱪᱷᱩ ᱦᱚᱲᱟᱜ ᱱᱚᱝᱠᱟ ᱢᱟᱭᱤᱱ ᱥᱟᱹᱤᱴ ᱛᱟᱦᱮᱱ ᱛᱟᱠᱚᱣᱟ᱾
ᱵᱟᱝ ᱵᱟᱝ ᱵᱷᱟᱜᱮ ᱡᱟᱶᱟᱭ ᱞᱟᱹᱜᱤᱫ ᱛᱮᱫᱚ ᱵᱷᱟᱜᱮ ᱯᱟᱲᱟᱥᱩᱱᱟ ᱠᱚᱨᱟᱣ ᱫᱚᱨᱠᱟᱨ ᱫᱚ ᱵᱟᱹᱱᱩᱜᱼᱟ᱾
ᱚᱱᱟᱫᱚ ᱵᱟᱹᱧ ᱢᱮᱱᱮᱫᱟ, ᱵᱟᱢ ᱵᱩᱡᱷᱟᱹᱣ ᱫᱟᱲᱮᱭᱟᱫᱟ ᱤᱧ ᱢᱮᱱ ᱮᱫᱟ ᱠᱤᱪᱷᱩ ᱦᱚᱲᱟᱜ ᱢᱟᱭᱤᱱ ᱥᱟᱼᱤᱴ ᱚᱱᱠᱟ ᱛᱟᱦᱮᱱ ᱛᱟᱠᱚᱣᱟ᱾
ᱦᱮᱸ ᱵᱩᱡᱷᱟᱹᱣ ᱠᱤᱫᱤᱣ, ᱠᱤᱱᱛᱩᱼᱼ ᱚᱱᱟᱜᱮ ᱡᱟᱦᱟᱸᱭ ᱫᱚ ᱫᱚᱢᱮ ᱠᱚ ᱯᱟᱲᱦᱟ ᱥᱩᱱᱟ ᱠᱚᱨᱟᱣ ᱠᱟᱛᱮ ᱜᱮ ᱥᱩᱫᱷᱩ ᱵᱟᱯᱞᱟ ᱵᱟᱯᱞᱟ ᱟᱠᱚ ᱡ ᱵᱚ ᱠᱟᱹᱢᱤᱭᱟ᱾ ᱠᱤᱱᱛᱩ ᱚᱱᱠᱟᱱ ᱠᱩᱲᱤ-ᱜᱤᱫᱟᱹᱨ ᱫᱚ ᱟᱡᱤᱵ ᱜᱮ ᱩᱭᱦᱟᱹᱨᱼᱟᱧ ᱤᱧ ᱫᱚ᱾
ᱦᱮᱸ ᱚᱱᱟ ᱫᱚ ᱟᱢᱟᱜ ᱩᱭᱦᱟᱹᱨ ᱠᱟᱱᱟ, ᱢᱮᱱᱠᱷᱟᱱ ᱩᱱᱤ ᱡᱟᱦᱟᱸᱭ ᱟᱡ ᱥᱮᱫ ᱠᱷᱚᱱ ᱠᱚᱨᱟᱣ ᱮᱟ ᱚᱱᱟ ᱫᱚ ᱴᱷᱤᱠ ᱜᱮᱭᱟ᱾ ᱪᱮᱫᱟᱜ ᱡᱮ ᱩᱱᱤ ᱫᱚ ᱟᱭᱟᱜ ᱡᱤᱵᱚᱱ ᱟᱡ ᱮ ᱵᱟᱲᱟᱭᱟ᱾ ᱟᱢᱟᱜ ᱞᱟᱭᱤᱯᱷ ᱨᱮᱱᱟᱜ ᱰᱤᱥᱤᱥᱮᱱ ᱫᱚ ᱟᱢᱜᱮᱢ ᱦᱟᱛᱟᱣ ᱫᱟᱲᱮᱭᱟᱜᱼᱟ, ᱩᱱᱤᱭᱟᱜᱼᱼ ᱰᱤᱥᱤᱡᱮᱱ ᱫᱚ ᱩᱱᱤᱜᱮᱭ ᱦᱟᱛᱟᱣ ᱵᱟᱟᱲᱟᱭᱟ᱾ ᱩᱱᱤ ᱴᱷᱮᱡ ᱯᱟᱥᱮᱡ ᱚᱱᱟᱜᱮ ᱵᱮᱥᱴ ᱡᱤᱱᱤᱥ ᱠᱟᱱᱟ, ᱵᱟᱝ ᱫᱚ ᱩᱱᱤᱼᱼ ᱟᱡ ᱥᱮᱡ ᱠᱷᱚᱱ ᱚᱱᱮ ᱚᱱᱠᱟᱭ ᱩᱭᱦᱟᱹᱨ ᱵᱷᱟᱵᱽ ᱱᱟᱭᱮᱫᱟᱼᱼ ᱟᱨ ᱟᱢ ᱛᱚᱨᱟᱝ, ᱚᱱᱟᱛᱮ ᱟᱢ ᱥᱮ ᱟᱢ ᱞᱮᱠᱟ᱾ ᱢᱟᱱᱮ ᱡᱮᱢᱚᱱᱼᱼ ᱢᱟᱱᱮ ᱡᱮᱢᱚᱱ ᱟᱵᱚᱣᱟᱜ ᱢᱚᱬᱮ ᱜᱚᱴᱟᱝ ᱠᱟᱹᱴᱩᱵ ᱫᱚ ᱵᱟᱝ ᱥᱚᱢᱟᱱ ᱛᱟᱵᱚᱱᱟ᱾ ᱛᱚ ᱚᱱᱮ ᱚᱱᱠᱟᱜᱮ, ᱛᱚ ᱚᱱᱠᱟ ᱦᱚᱲ ᱦᱚᱸ ᱵᱟᱠᱚ ᱥᱚᱢᱟᱱᱚᱜᱼᱟ᱾ ᱛᱟᱭᱱᱟ?
ᱟᱪᱪᱷᱟ ᱟᱪᱪᱷᱟ ᱟᱢ ᱡᱩᱫᱤ ᱟᱹᱰᱤ ᱵᱷᱟᱜᱤ ᱠᱟᱹᱢᱤ ᱠᱚᱨᱟᱭᱢ ᱯᱷᱤᱭᱩᱪᱟᱨ ᱨᱮ᱾ ᱛᱟᱦᱮ ᱟᱢ ᱠᱤ ᱟᱢ ᱵᱟᱦᱩ ᱵᱟᱝᱼᱼ ᱵᱟᱝ ᱠᱟᱹᱢᱤ ᱠᱚᱲᱟ ᱦᱚᱪᱚᱭᱟᱢ?
ᱚᱱᱟ ᱫᱚ ᱱᱤᱛᱚᱜ ᱨᱮᱭᱟᱜ ᱠᱟᱛᱷᱟ ᱫᱚ ᱵᱟᱹᱧ ᱞᱟᱹᱭ ᱫᱟᱲᱮᱭᱟᱜ ᱠᱟᱱᱟ᱾ ᱛᱚᱠᱷᱚᱱ ᱚᱱᱟᱼᱼ ᱛᱚᱠᱷᱚᱱ ᱪᱮᱫᱮ ᱞᱮᱠᱟ ᱚᱵᱚᱥᱛᱟ ᱛᱟᱦᱮᱱᱟ ᱛᱚ ᱩᱱ ᱚᱠᱛᱚᱧ ᱞᱟᱹᱭ ᱫᱟᱲᱮ ᱭᱟᱜᱼᱟ᱾ ᱢᱮᱱᱠᱷᱟᱱ ᱱᱤᱛᱚᱜ ᱫᱚ ᱱᱚᱣᱟ ᱠᱚᱨᱮᱱᱟᱜ ᱤᱧ ᱫᱚ, ᱠᱳᱱᱳ ᱟᱭᱰᱤᱭᱟ ᱦᱚᱸ ᱵᱟᱹᱱᱩᱜ ᱛᱤᱧᱟᱹ᱾ ᱟᱨ ᱱᱤᱛᱚᱜ ᱛᱚᱠᱷᱚᱱᱟᱜ ᱢᱟᱭᱤᱱᱰ ᱪᱮᱫᱠᱟ ᱛᱟᱦᱮᱱ ᱛᱤᱧᱟᱹ ᱟᱨᱼᱼ ᱪᱮᱫ ᱞᱮᱠᱟ ᱯᱟᱥᱮᱡ ᱱᱤᱛᱚᱜ ᱤᱧ ᱢᱮᱱᱮᱫ ᱠᱟᱱ ᱱᱚᱝᱠᱟ ᱡᱮ ᱦᱮᱸᱧ ᱠᱚᱨᱟᱣ ᱦᱚᱪᱚᱭᱮᱭᱟ᱾ ᱛᱚᱠᱷᱚᱱ ᱫᱮᱠᱷᱟᱜᱮᱞᱚ ᱤᱧ ᱮᱢᱚᱱ ᱯᱳᱨᱤᱥᱛᱷᱤᱛᱤ ᱨᱮ ᱢᱤᱱᱟᱧ ᱟᱠᱟᱫᱤᱧᱟ ᱯᱟᱥᱮᱡ ᱵᱟᱹᱧ ᱠᱚᱨᱟᱣ ᱦᱚᱪᱚᱭᱟ᱾ ᱚᱱᱠᱟ ᱢᱤᱫᱴᱮᱱ ᱛᱟᱦᱮᱱ ᱜᱮᱭᱟ ᱥᱮ, ᱢᱟᱱᱮ ᱢᱤᱫᱴᱮᱱᱼᱼ ᱯᱚᱨᱤᱵᱮᱥ ᱥᱮ, ᱢᱤᱫᱴᱮᱱ ᱮᱥᱮᱴᱟᱥ ᱢᱮ ᱚᱱᱮ ᱚᱱᱠᱟ ᱢᱤᱫᱴᱮᱱ ᱟᱭᱢᱟ ᱠᱤᱪᱷᱩᱭ ᱢᱮᱴᱟᱨᱟ ᱟᱨᱠᱤ᱾ ᱛᱚ ᱚᱱᱮ ᱚᱱᱠᱟ ᱢᱤᱫᱴᱮᱱ ᱵᱮᱯᱟᱨ᱾ ᱦᱮᱸ ᱱᱤᱭᱟᱹ ᱫᱚ ᱱᱤᱭᱟᱹ ᱫᱚ ᱥᱟᱹᱨᱤ ᱠᱟᱛᱷᱟ ᱠᱟᱱᱟ᱾ ᱡᱮ ᱤᱧ ᱵᱟᱹᱦᱩ ᱡᱟᱦᱟᱱᱟᱜ ᱠᱚᱨᱟᱣ ᱥᱟᱱᱟᱭᱮᱭᱟ ᱚᱱᱟ ᱫᱚ ᱟᱡ ᱮ ᱠᱚᱨᱟᱣᱟ᱾ ᱚᱱᱮ ᱚᱱᱟᱜᱮ᱾ ᱚᱱᱟ ᱫᱚ ᱠᱳᱱᱳ ᱫᱤᱱ ᱫᱚ ᱵᱟᱹᱧ ᱢᱟᱱᱟᱣᱮᱭᱟ᱾ ᱟᱫᱚ ᱢᱮᱱᱠᱷᱟᱱ ᱱᱤᱛᱚᱜ ᱫᱚ ᱵᱟᱹᱧ ᱞᱟᱹᱭ ᱫᱟᱲᱮᱭᱟᱜ ᱠᱟᱱᱟ, ᱛᱚᱠᱷᱚᱱ ᱪᱮᱫ ᱞᱮᱠᱟ ᱯᱚᱡᱤᱥᱚᱱ ᱛᱟᱦᱮᱱᱟ ᱚᱱᱟ ᱩᱯᱚᱨ ᱱᱤᱨᱵᱷᱚᱨᱟᱭ ᱾
ᱚᱪᱚᱜ ᱾
ᱟᱢᱟᱜ ᱠᱤ ᱦᱚᱴᱚᱜ ᱵᱟᱹᱭᱥᱟᱹᱜ ᱠᱟᱱ ᱛᱟᱹᱵᱤᱱ?
ᱪᱮᱫᱟᱜ?
ᱢᱟᱱᱮ ᱢᱟᱱᱮ ᱵᱷᱟᱨᱤ ᱵᱷᱟᱨᱤ ᱟᱧᱡᱚᱢᱚᱜ ᱠᱟᱱᱟ ᱾
ᱚ ᱦᱩᱭ ᱫᱟᱲᱮᱭᱟᱜᱼᱟ ᱯᱟᱥᱮᱫ ᱪᱚᱝ ᱾
ᱩᱸ ᱾
ᱦᱟᱸ ᱾ ᱵᱤ ᱮ ᱛᱟᱦᱚᱞᱮ ᱛᱚ, ᱟᱨ ᱢᱤᱫᱴᱮᱱ ᱯᱚᱨᱤᱠᱷᱟ ᱦᱮᱱᱟᱜ ᱛᱟᱯᱮᱭᱟ ᱚᱱᱟ ᱫᱚ ᱪᱮᱫ ᱥᱟᱵᱡᱮᱠᱴ ᱠᱟᱱ ᱛᱟᱯᱮᱭᱟ?
ᱯᱨᱮᱠᱴᱤᱠᱮᱞ ᱢᱮᱱᱟᱜ ᱛᱟᱞᱮᱭᱟ ᱥᱮᱨᱮᱧ ᱯᱚᱨᱤᱠᱷᱟ ᱪᱤᱛᱨᱟᱠᱚ ᱫᱚ ᱾ ᱜᱚᱴᱟ ᱜᱚᱴᱟ ᱫᱤ ᱫᱨᱤᱥᱚ ᱠᱚᱨᱟ ᱦᱩᱭᱩᱜᱼᱟ ᱯᱨᱚᱛᱷᱚᱢ ᱫᱨᱥᱚ ᱫᱤᱛᱤᱭᱚ ᱫᱨᱥᱚ ᱾
ᱥᱮᱨᱮᱧ ᱛᱟᱞᱟᱛᱮ?
ᱦᱮᱸ ᱥᱮᱨᱮᱧ ᱜᱮᱛᱚ ᱪᱤᱛᱨᱟᱝᱠᱚᱫᱚ ᱫᱚ ᱧᱮᱞ ᱠᱟᱫᱟᱢ ᱥᱮ? ᱦᱩᱭ ᱵᱟᱲᱟ ᱠᱟᱱᱟ ᱚᱱᱰᱮ ᱵᱳᱞᱯᱩᱨ ᱨᱮ ᱾
ᱟᱫᱚᱧ ᱧᱮᱞ ᱟᱠᱟᱫ ᱜᱮᱭᱟ ᱰᱟᱱᱥ ᱧᱮᱞ ᱟᱠᱟᱫᱟ ᱾
ᱚᱱᱟ ᱰᱟᱱᱥ ᱰᱨᱟᱢᱟ ᱜᱮ ᱛᱚ ᱾
ᱦᱮᱸ ᱰᱟᱱᱥ ᱰᱨᱟᱢᱟ ᱜᱮᱫᱚ ᱟᱢ ᱢᱟ ᱢᱮᱱᱫᱟ ᱥᱮᱨᱮᱧ ᱾
ᱢᱟᱱᱮ ᱥᱮᱨᱮᱧ ᱜᱮᱫᱚ ᱢᱮᱱᱟᱜᱼᱟ ᱾
ᱟᱨᱮ ᱵᱟᱵᱟ ᱦᱮᱸ ᱢᱟᱱᱮ ᱟᱯᱮᱯᱮ ᱥᱮᱨᱮᱧᱟ ᱟᱨ ᱩᱱᱠᱩ ᱠᱚ ᱮᱱᱮᱡᱼᱟ ᱛᱟᱭᱛᱚ ᱾
ᱚᱱᱠᱟ ᱫᱚ ᱵᱟᱝ ᱦᱩᱭᱩᱜᱼᱟ ᱢᱟᱱᱮ ᱢᱟᱱᱮ ᱟᱞᱮ ᱫᱚ ᱾ ᱥᱮᱨᱮᱧ ᱛᱟᱦᱮᱱᱟᱞᱮ ᱛᱚ ᱚᱱᱠᱟ ᱫᱚ ᱥᱩᱫᱷᱩ ᱢᱟᱛᱚᱨᱚ ᱯᱨᱳᱜᱨᱟᱢ ᱨᱮᱜᱮ ᱦᱩᱭᱩᱜᱼᱟ ᱡᱮ ᱟᱞᱮ ᱥᱮᱨᱮᱧ ᱟᱞᱮ ᱡᱚᱞ ᱠᱚ ᱮᱱᱮᱡᱟ ᱠᱩᱲᱤ ᱫᱚ ᱮᱱᱮᱢ ᱚᱪᱚ ᱠᱚ ᱾ ᱚᱱᱟ ᱫᱚ ᱯᱚᱨᱤᱠᱷᱟ ᱨᱮ ᱵᱟᱝ ᱦᱳᱭᱳᱜᱼᱟ ᱟᱨ ᱱᱤᱛᱚᱜ ᱡᱟᱦᱟᱸ ᱡᱟᱦᱟᱸ ᱱᱟᱴᱚᱠ ᱯᱟᱴ ᱛᱟᱦᱮᱱᱟ ᱟᱨ ᱡᱟᱦᱟᱸ ᱥᱮᱨᱮᱧ ᱯᱟᱴ ᱛᱟᱦᱮᱱᱟ ᱚᱱᱟ ᱵᱟᱱᱟᱨ ᱨᱮᱜᱮ ᱟᱞᱮ ᱜᱮ ᱠᱚᱨᱟᱭᱟᱞᱮ ᱾
ᱚ ᱟᱪᱪᱷᱟ ᱵᱟᱱᱟᱨ ᱜᱮ ᱟᱯᱮ ᱯᱮ ᱠᱚᱨᱟᱣᱟ ᱾
ᱦᱮᱸ ᱾
ᱱᱟᱴᱚᱠ ᱦᱚᱸ ᱟᱯᱮ ᱜᱮᱯᱮ ᱠᱚᱨᱟᱣᱟ ᱾
ᱦᱮᱸ ᱢᱟᱱᱮ ᱡᱟᱦᱟᱸ ᱡᱮᱢᱚᱱ ᱚᱱᱮ ᱪᱮᱫᱟᱜ ᱠᱚᱨᱮ ᱢᱤᱫᱴᱮᱱ ᱞᱟᱭᱤᱱ ᱢᱮᱱᱟᱜᱼᱟ ᱾ ᱟ ᱡᱮ ᱚᱦᱚᱫ ᱠᱤ ᱫᱩᱨᱥᱚ ᱥᱯᱨᱫᱦᱟ ᱚᱱᱠᱟ ᱛᱮ ᱡᱟᱦᱟᱸ ᱠᱚᱵᱤᱛᱟ ᱞᱮᱠᱟ ᱛᱮ ᱡᱟᱦᱟᱸ ᱞᱟᱭᱤᱱ ᱠᱚ ᱢᱮᱱᱟᱜᱼᱟ ᱛᱚ ᱚᱱᱟ ᱦᱚᱸ ᱨᱚᱲ ᱟᱞᱮ ᱠᱚ ᱠᱚᱵᱤᱛᱟ ᱞᱮᱠᱟ ᱟᱨᱚ ᱯᱚᱨᱮ ᱜᱩᱨᱩ ᱜᱩᱨᱩ ᱜᱩᱨᱩ ᱜᱩᱨᱩ ᱢᱤᱫᱴᱮᱱ ᱥᱮᱨᱮᱧ ᱢᱮᱱᱟᱜᱼᱟ ᱛᱟᱦᱟᱞᱮ ᱚᱱᱟ ᱯᱚᱨᱮ ᱥᱮᱨᱮᱧ ᱥᱟᱵ ᱟᱞᱮ ᱢᱟᱱᱮ ᱚᱱᱠᱟ ᱵᱟᱝ ᱡᱮ ᱡᱟᱦᱟᱸ ᱴᱷᱮᱱ ᱱᱟᱴᱚᱠ ᱢᱮᱱᱟᱜᱼᱟ ᱚᱸᱰᱮ ᱱᱟᱴᱚᱠ ᱞᱮ ᱞᱟᱹᱭᱟ, ᱡᱟᱦᱟᱸ ᱴᱷᱮᱱ ᱥᱮᱨᱮᱧ ᱢᱮᱱᱟᱜᱼᱟ ᱚᱸᱰᱮ ᱥᱮᱨᱮᱧ ᱞᱮ ᱞᱟᱹᱭᱟ, ᱚᱱᱟ ᱚᱱᱟ ᱦᱩᱭᱩᱜ ᱛᱟᱞᱮᱭᱟ ᱟᱞᱮᱭᱟᱜ ᱯᱚᱨᱤᱠᱷᱟ ᱾
ᱦᱮᱸ ᱟᱹᱰᱤ ᱱᱟᱯᱟᱭ ᱟᱨ ᱚᱱᱠᱟᱜᱮ ᱱᱟᱴᱚᱠ ᱠᱚᱦᱚᱸ ᱠᱚᱨᱟᱣ ᱫᱚᱨᱠᱟᱨ ᱟᱯᱮ ᱫᱚ ᱢᱤᱫᱴᱮᱱ ᱡᱟᱦᱟᱸ ᱟᱯᱮ ᱱᱚᱶᱟ ᱥᱮᱨᱮᱧ ᱥᱟᱶ-ᱥᱟᱶ ᱛᱮ ᱱᱟᱴᱚᱠ ᱟ ᱥᱟᱶ ᱢᱟᱱᱮ ᱟᱯᱮ ᱫᱚ ᱢᱟᱱᱮ ᱪᱮᱫ ᱠᱚ ᱢᱮᱱᱟᱜ-ᱟ ᱩᱸ ᱥᱮᱨᱮᱧ ᱛᱟᱞᱟ ᱛᱮ ᱱᱟᱴᱚᱠ, ᱱᱟᱴᱚᱠ ᱛᱟᱞᱟ ᱛᱮ ᱥᱮᱨᱮᱧ ᱢᱟᱱᱮ ᱥᱟᱱᱟᱢ ᱠᱤᱪᱷᱩ ᱢᱤᱫᱴᱮᱱ ᱡᱮ ᱱᱚᱜᱼᱚᱭ ᱤᱭᱟᱹ ᱠᱚᱢᱵᱤᱱᱮᱥᱟᱱ ᱠᱚᱢᱵᱤᱱᱮᱥᱮᱱ ᱟᱨ ᱚᱱᱟ ᱦᱟᱱᱮ ᱟᱞᱮ ᱢᱤᱫᱴᱮᱱ ᱞᱮ ᱪᱟᱞᱟᱣ ᱞᱮᱱᱟ ᱢᱢ ᱤᱭᱟᱹᱛᱮ ᱟᱞᱮ ᱠᱚ ᱤᱫᱤ ᱞᱮᱫ ᱞᱮᱭᱟ ᱡᱚᱠᱷᱚᱱ ᱱᱚᱜᱭ ᱥᱚᱝᱜᱤᱛ ᱵᱷᱚᱵᱚᱱ ᱨᱮᱱ ᱪᱮᱫ ᱚᱱᱮ ᱚᱱᱮ ᱪᱮᱫ ᱤᱧ ᱞᱟᱹᱭᱟᱫ ᱢᱮ ᱛᱟᱦᱮᱸᱫ ᱫᱚ ᱪᱮᱫ ᱢᱤᱫᱴᱮᱱ ᱵᱤᱞᱰᱤᱝ ᱠᱟᱱ
ᱚᱱᱮ ᱛᱟᱭᱚᱢ ᱥᱮᱫ ᱨᱮ, ᱦᱮᱸ ᱱᱤᱭᱩ ᱵᱤᱞᱰᱤᱝ ᱛᱚ ᱚᱱᱟ ᱱᱤᱭᱩ ᱵᱤᱞᱰᱤᱝ ᱛᱤᱜᱤ ᱚᱸᱰᱮ ᱠᱚ ᱟᱞᱮ ᱠᱚ, ᱢᱟᱱᱮ ᱮᱱᱮᱡ ᱤᱧ ᱦᱚᱸ ᱠᱚ ᱤᱫᱤ ᱞᱤᱫᱤᱧᱟ ᱢᱟᱱᱮ ᱤᱧ ᱠᱚ ᱮᱱᱮᱡ ᱦᱚᱪᱚᱭᱫᱤᱧ ᱠᱟᱱ ᱛᱟᱦᱮᱸᱱᱟ ᱟᱫᱚ ᱤᱧ ᱫᱚ ᱛᱷᱚᱲᱤ ᱱᱟᱜ ᱤᱧ ᱮᱱᱮᱡ ᱫᱟᱲᱮᱭᱟᱜᱼᱟ᱾ ᱟᱨ ᱦᱮᱸ ᱟᱵᱟᱨ ᱚᱱᱟ ᱴᱟᱭᱤᱢ ᱨᱮ ᱡᱟᱸᱜᱟ ᱦᱚᱧ ᱵᱟᱡᱟᱣ ᱠᱟᱱ ᱛᱟᱦᱮᱸᱱᱟ᱾ ᱟᱫᱚ ᱡᱮᱦᱮᱛᱩ ᱵᱟᱲᱟᱭ ᱵᱟᱹᱱᱩᱜᱼᱟ ᱮᱱᱮᱡ ᱠᱚ ᱟᱨ ᱮᱱᱮᱡ ᱵᱟᱲᱟ ᱵᱟᱝ ᱦᱩᱭ ᱵᱟᱲᱟᱣ ᱠᱟᱱᱟ ᱠᱳᱱᱳ ᱫᱤᱱ,
ᱚᱱᱟ ᱠᱷᱟᱹᱛᱤᱨ ᱛᱟᱨ ᱩᱯᱚᱨ ᱟᱵᱟᱨ ᱦᱟᱱᱮ ᱪᱤᱛᱨᱟᱝᱜᱚᱫᱟ, ᱚᱱᱟ ᱠᱤ ᱦᱩᱭᱩᱜᱼᱟ, ᱱᱤᱥᱪᱳᱭ ᱵᱟᱝ ᱦᱩᱭᱩᱜᱼᱟ᱾ ᱟᱫᱚ ᱚᱱᱟ ᱞᱟᱹᱜᱤᱫ ᱛᱚ ᱯᱨᱚᱯᱟᱨ ᱯᱮᱠ -ᱴᱤᱥ ᱞᱟᱜᱟᱜᱼᱟ, ᱟᱫᱚ ᱡᱟᱦᱟᱸᱭ ᱠᱚ ᱨᱚᱵᱤᱱᱫᱨᱚ ᱫᱚ ᱨᱚᱵᱤᱱᱫᱨᱚ ᱱᱤᱛᱛᱚ ᱥᱮ ᱡᱟᱦᱟᱱ ᱚᱱᱠᱟ ᱠᱞᱟᱥᱤᱠᱮᱞ ᱰᱟᱱᱥ ᱠᱚᱠᱚ ᱠᱚᱨᱟᱣ ᱵᱟᱲᱟᱭᱟ, ᱩᱱᱠᱩ ᱴᱷᱮᱡ ᱫᱚ ᱱᱚᱣᱟ ᱫᱚ ᱟᱥᱟᱱ ᱦᱩᱭ ᱫᱟᱲᱮᱭᱟᱜᱼᱟ, ᱢᱮᱱᱠᱷᱟᱱ ᱡᱟᱦᱟᱸᱭ ᱮᱱᱮᱡ ᱵᱟᱭ ᱮᱱᱮᱡ ᱵᱟᱲᱟᱣ ᱠᱟᱱᱟ ᱩᱱᱤ ᱴᱷᱮᱡ ᱫᱚ ᱟᱫᱚ, ᱱᱚᱣᱟ ᱫᱚ ᱱᱤᱥᱪᱳᱭ ᱢᱤᱫ ᱴᱮᱱ ᱟᱹᱰᱤ ᱢᱟᱨᱟᱝ ᱠᱚ ᱴᱷᱤᱱ ᱞᱮᱠᱟᱱ ᱢᱤᱫ ᱴᱮᱱ ᱠᱟᱹᱢᱤ ᱠᱟᱱᱟ᱾ ᱛᱟᱭᱱᱟ?
ᱮᱠᱫᱚᱢ ᱡᱟᱸᱜᱟ ᱵᱮᱥ ?
ᱡᱟᱸᱜᱟ ᱫᱚ ᱵᱟᱝ ᱵᱮᱥ ᱠᱟᱱ ᱛᱤᱧᱟᱹ ᱵᱮᱥ ᱫᱚ ᱵᱮᱥ ᱠᱟᱱ ᱛᱤᱧᱟᱹ ᱠᱤᱱᱛᱩ ᱯᱩᱨᱟᱹ ᱯᱩᱨᱤ ᱵᱟᱝ ᱵᱮᱥ ᱠᱟᱱ ᱛᱤᱧᱟᱹ, ᱟᱨ ᱮᱠᱥᱟᱥᱟᱭᱤᱡᱽ ᱦᱚᱸ ᱵᱟᱹᱧ ᱠᱚᱨᱟᱣᱫᱟ ᱪᱤᱠᱟᱹ ᱪᱚ, ᱡᱟᱹᱯᱤᱫ ᱠᱷᱚᱡ ᱵᱤᱨᱤᱫ ᱛᱮ ᱟᱹᱰᱤ ᱞᱮᱴᱚᱜ ᱠᱟᱱ ᱛᱤᱧᱟᱹ, ᱟᱨ ᱚᱱᱟ
ᱛᱚᱠᱷᱚᱱ ᱜᱮ ᱠᱚᱨᱟᱣ ᱢᱮ, ᱛᱤ ᱨᱮᱢ ᱵᱮᱨᱮᱫᱼᱟ ᱟᱴᱴᱟ ᱨᱮ ᱱᱚᱴᱟ ᱨᱮ?
ᱦᱮᱸ ᱟᱫᱚ ᱛᱚᱠᱷᱚᱱ ᱫᱚ ᱯᱚᱨᱤᱠᱷᱟ ᱛᱟᱦᱮᱸ ᱠᱟᱱᱟ ᱛᱚ ᱟᱫᱚ ᱚᱱᱟ ᱛᱮ ᱵᱟᱹᱧ
ᱠᱚᱨᱟᱣ ᱢᱮ ᱛᱟᱦᱞᱮ᱾
ᱱᱤᱛᱚᱜ ᱫᱚ ᱵᱟᱹᱧ ᱠᱚᱨᱟᱣᱟ ᱜᱟᱯᱟᱧ ᱵᱮᱨᱮᱫ ᱠᱟᱛᱮ ᱤᱧ ᱠᱚᱨᱟᱣᱟ᱾
ᱟᱨ ᱱᱤᱛᱚᱜ ᱢᱟᱱᱮ ᱜᱟᱯᱟ ᱜᱮ ᱟᱨᱠᱤ, ᱜᱟᱯᱟ ᱠᱷᱚᱱᱟᱜ ᱥᱩᱨᱩᱭ ᱢᱮ᱾
ᱦᱩᱸ ᱥᱩᱨᱩ ᱫᱚ ᱠᱚᱨᱟᱣ ᱜᱮ ᱦᱩᱭᱩᱜ ᱛᱤᱧᱟᱹ, ᱟᱨ ᱩᱯᱟᱭ ᱵᱟᱹᱱᱩᱜ ᱛᱤᱧᱟᱹ, ᱚᱱᱟ ᱵᱟᱝ ᱵᱮᱥᱚᱜ ᱚᱱᱟ ᱟᱨ ᱩᱱᱟᱹᱜ ᱮᱠᱷᱚᱱ ᱠᱚᱱᱯᱷᱤᱰᱮᱱᱥ ᱦᱚᱸ ᱵᱟᱹᱧ ᱟᱹᱭᱠᱟᱹᱣᱫᱟ᱾ ᱡᱮ ᱛᱷᱚᱲᱟᱹᱧ ᱡᱳᱨ ᱧᱚᱜ ᱤᱧ ᱛᱟᱲᱟᱢᱟ ᱥᱮ ᱛᱷᱚᱲᱟᱹᱧ ᱫᱟᱹᱲᱟ᱾ ᱚᱱᱟ ᱦᱚᱸ ᱠᱚᱱᱯᱷᱤᱰᱮᱱᱥ ᱵᱟᱝ ᱦᱤᱡᱩᱜ ᱠᱟᱱ ᱛᱤᱧᱟᱹ, ᱢᱟᱱᱮ ᱢᱤᱫ ᱴᱮᱱ ᱢᱚᱱᱮ ᱨᱮ ᱢᱤᱫ ᱴᱟᱹᱝ ᱵᱚᱛᱚᱨ ᱜᱮ ᱛᱟᱦᱮᱸ ᱮᱠᱷᱚᱱ ᱦᱚᱸᱧ ᱟᱹᱭᱠᱟᱹᱣ ᱮᱫ ᱠᱟᱱ ᱜᱮᱭᱟ, ᱡᱮ ᱢᱟᱱᱮ ᱚᱱᱠᱟ ᱟᱨᱠᱤ ᱢᱤᱫ ᱴᱮᱱ ᱵᱷᱚᱭ ᱫᱷᱟᱨᱚᱱᱟ ᱡᱮ ᱯᱟᱞᱮᱜ ᱟᱵᱟᱨ ᱚᱱᱠᱟ ᱤᱭᱟᱹᱜ ᱠᱟᱱ ᱛᱤᱧᱟ ᱥᱮ ᱪᱮᱫ, ᱚᱱᱮ ᱚᱱᱠᱟ ᱟᱨᱠᱤ᱾ ᱟᱫᱚ ᱢᱤᱫ ᱴᱮᱱ ᱵᱚᱛᱚᱨ ᱠᱟᱹᱢᱤ ᱜᱮᱭᱟ ᱥᱮ ᱟᱵᱚ ᱦᱚᱲ ᱛᱟᱞᱟ ᱨᱮ, ᱡᱟᱦᱟᱸᱱᱟᱜ ᱢᱤᱫᱴᱮᱱ ᱱᱤᱡᱮᱨ ᱩᱯᱚᱨ ᱡᱟᱦᱟᱸ ᱦᱟᱛᱥᱟ ᱦᱩᱭᱩᱜ ᱟ ᱥᱮ ᱡᱟᱦᱟᱸᱱᱟᱜ ᱵᱟᱝ?
ᱮᱠᱫᱚᱢ
ᱦᱮᱸ᱾ ᱟᱵᱟᱨ ᱚᱱᱟ ᱚᱱᱟ ᱜᱮ ᱛᱷᱚᱲᱟ, ᱩᱸ ᱵᱚᱛᱚᱨ ᱜᱤᱧ ᱟᱹᱭᱠᱟᱹᱣ ᱜᱮᱭᱟ᱾ ᱪᱮᱫ ᱠᱚ ᱢᱮᱱᱟ? ᱛᱟᱦᱚᱞᱮ ᱱᱚᱣᱟ ᱡᱮ ᱡᱟᱦᱟᱸ ᱪᱷᱩᱴᱤ ᱠᱚ ᱮᱢᱟ ᱯᱮ ᱠᱟᱱᱟ, ᱱᱚᱣᱟ ᱢᱟᱱᱮ ᱢᱤᱫ ᱢᱟᱥ ᱪᱷᱩᱴᱤ, ᱛᱚ ᱢᱤᱫ ᱢᱟᱥ ᱪᱷᱩᱴᱤ ᱨᱮ ᱟᱢ ᱪᱮᱫ ᱠᱚᱢ ᱪᱤᱠᱟᱹᱭᱟ ᱚᱱᱟ ᱨᱮᱢ ᱯᱞᱮᱱ ᱠᱟᱫᱟ?
ᱮ ᱱᱤᱭᱟᱹ ᱵᱟᱭᱤᱥᱮ ᱡᱩᱱ ᱱᱮᱴ ᱮᱠᱡᱟᱢ ᱢᱮᱱᱟᱜ ᱛᱤᱧᱟ᱾ ᱮᱠᱡᱟᱢ ᱤᱧ ᱮᱢᱟ ᱛᱟᱨᱯᱚᱨ ᱩᱸᱻ ᱛᱟᱨᱯᱚᱨ ᱦᱟᱱᱮ ᱡᱟᱦᱟᱸ ᱨᱮ ᱨᱟᱡᱚᱥᱛᱷᱟᱱ ᱢᱤᱫ ᱴᱮᱱ ᱠᱟᱹᱢᱤ ᱚᱱᱟ ᱚᱱᱟ ᱠᱚ ᱡᱩᱫᱤ ᱠᱳᱱᱳ ᱯᱨᱳᱜᱨᱟᱢ ᱠᱚ ᱛᱟᱦᱮᱹ ᱫᱟᱲᱮᱜᱼᱟ ᱚᱱᱟ ᱠᱚ ᱪᱟᱞᱟᱜ ᱤᱧ᱾ ᱯᱚᱭᱥᱟ ᱠᱚ ᱮᱢᱟ ᱭᱟᱠᱩ ᱠᱷᱟᱱ ᱤᱧ ᱚᱲᱟᱜ ᱨᱮᱜᱮ ᱛᱟᱦᱮ ᱱᱤᱧ ᱨᱟᱱᱟ ᱵᱟᱱᱱᱟ ᱠᱚ ᱥᱮᱲᱟ ᱭᱤᱧ ᱤᱥᱤᱱ ᱠᱚ ᱵᱟᱹᱧ ᱫᱟᱲᱮᱭᱟᱜᱼᱟ ᱛᱚ ᱚᱱᱟ ᱠᱚ ᱥᱮᱲᱟᱭ ᱤᱧ
ᱟᱪᱪᱷᱟ ᱟᱪᱪᱷᱟ ᱵᱷᱟᱜᱮ ᱠᱟᱛᱷᱟ ᱟᱹᱰᱤ ᱢᱚᱸᱡᱽ ᱵᱷᱟᱜᱮ ᱵᱩᱡᱷᱟᱹᱣ ᱱᱟ ᱱᱮᱴ ᱯᱚᱨᱤᱠᱷᱟ ᱚᱠᱟ ᱨᱮ ᱥᱤᱴ ᱮᱢ ᱠᱟᱫᱟ?
ᱦᱩᱜᱽᱞᱤ ᱨᱮᱜᱮ ᱢᱟᱱᱮ ᱤᱧ ᱫᱚ ᱵᱟᱰᱟᱭ ᱛᱟᱦᱮᱫ ᱤᱧ ᱡᱮ ᱱᱚᱰᱮ ᱵᱟᱹᱧ ᱛᱟᱦᱮᱱᱟ ᱛᱚ ᱚᱱᱴ ᱚᱸᱰᱮ ᱟᱥᱮ ᱯᱟᱥᱮ ᱜᱮ ᱮᱢ ᱠᱟᱹᱫᱤᱧ
ᱵᱷᱟᱹᱜᱮ ᱠᱟᱛᱷᱟ ᱚᱱᱟ ᱵᱷᱟᱹᱜᱮ ᱜᱮᱭᱟ ᱱᱮᱴ ᱯᱚᱨᱤᱠᱷᱟ ᱮᱢ ᱢᱮ ᱡᱩᱫᱤ ᱡᱮᱟᱨᱯ ᱠᱚᱢ ᱞᱟᱜᱟᱣ ᱫᱟᱲᱮᱭᱟᱜᱼᱟ ᱛᱟᱦᱚᱞᱮ ᱛᱚ
ᱚᱱᱠᱟ ᱫᱚ ᱵᱟᱝ ᱢᱟᱱᱮ ᱠᱳᱱᱳ ᱤᱱᱴᱟᱨᱮᱥᱴ ᱜᱮ ᱵᱟᱹᱱᱩᱜ ᱛᱤᱧᱟᱹ ᱤᱧ ᱡᱳᱨ ᱤᱧ ᱠᱟᱱᱟ ᱠᱚ ᱡᱷᱚᱛᱚ ᱦᱚᱲ ᱛᱮ ᱮᱢ ᱢᱮ ‌ᱮᱢ ᱢᱮ ᱚᱝᱠᱟᱹᱧ ᱠᱟᱱᱟ ᱠᱚ ᱤᱧ ᱟᱜ ᱤᱪᱷᱟ ᱜᱮ ᱵᱟᱹᱱᱩᱜ ᱛᱤᱧᱟ ᱚᱱᱟ ᱜᱮ ᱟᱨ
ᱦᱟᱭᱟᱨ ᱦᱟᱭᱟᱨ ᱥᱴᱟᱰᱤ ᱞᱟᱹᱜᱤᱫ ᱫᱚ ᱠᱤᱱᱛᱩ ᱟᱢ ᱡᱟᱢ ᱟᱢ ᱡᱚᱠᱷᱚᱱᱮᱢ ᱢᱚᱱᱮ ᱠᱟᱫᱟ ᱡᱮ ᱮ ᱱᱚᱣᱟ ᱱᱤᱭᱮ ᱜᱮ ᱡᱟᱦᱟᱸᱟᱱᱟᱜ ᱮᱢ ᱠᱚᱨᱟᱣᱟ ᱛᱚ ᱦᱟᱭᱟᱨ ᱮᱴᱟᱰᱤ ᱞᱟᱹᱜᱤᱫ ᱫᱚ ᱱᱮᱴ ᱥᱮᱴ ᱠᱚᱫᱚ ᱫᱚᱨᱠᱟᱨ ᱜᱮᱭᱟ ᱛᱚ ᱚᱱᱟ ᱫᱚ ᱫᱚᱨᱠᱟᱨ ᱜᱮᱭᱟ ᱯᱟᱥᱟᱢ ᱛᱚᱵᱮ ᱟᱹᱱᱤᱡ ᱜᱮ ᱞᱟᱦᱟᱥᱮᱢ ᱪᱟᱞᱟᱣ ᱫᱟᱲᱮᱭᱟᱜᱼᱟ᱾ ᱪᱮᱫᱟᱜ ᱡᱮ ᱚᱱᱟ ᱢᱤᱫᱴᱮᱱ ᱫᱚ ᱠᱳᱞᱤᱯᱤ ᱠᱳᱣᱟᱞᱤᱯᱷᱟᱭ ᱢᱤᱫᱴᱮᱱ ᱮᱠᱡᱟᱢ ᱠᱟᱱᱟ ᱚᱱᱟ ᱫᱚ᱾ ᱛᱚ ᱚᱱᱟ ᱵᱟᱝ ᱠᱷᱟᱱ ᱫᱚ ᱟᱢᱫᱚ ᱵᱟᱢ ᱞᱟᱦᱟ ᱫᱟᱲᱮᱭᱟᱜᱼᱟ᱾ ᱚᱱᱟ ᱠᱷᱟᱹᱛᱤᱨ ᱛᱮ ᱱᱮᱴ ᱫᱚ ᱮᱢ ᱫᱚ ᱫᱚᱨᱠᱟᱨ ᱜᱮ
ᱦᱮᱸ ᱴᱷᱤᱠ ᱜᱮᱭᱟ ᱡᱮ ᱚᱱᱟ ᱚᱱᱟ ᱞᱟᱹᱜᱤᱫ ᱛᱮᱫᱚ ᱯᱨᱚᱯᱷᱮᱥᱚᱨ ᱦᱩᱭ ᱫᱟᱲᱮᱭᱟᱜᱼᱟ ᱠᱤ ᱡᱟᱦᱱᱟᱜ ᱤᱭᱟᱹ ᱠᱤᱱᱛᱩ ᱤᱧ ᱡᱩᱫᱤ ᱢᱚᱱᱮᱭᱮᱧ ᱡᱮ ᱥᱮᱨᱮᱧ ᱴᱤᱪᱟᱨ ᱦᱩᱭ ᱞᱟᱹᱜᱤᱫ ᱛᱮ ᱚᱱᱟ ᱫᱚ ᱱᱤᱛᱚᱝ ᱱᱤᱛᱚᱝ ᱦᱚᱸ ᱦᱩᱭ ᱫᱟᱲᱮᱭᱟᱜ ᱤᱧ᱾ ᱛᱤᱱᱟᱹᱜ ᱯᱨᱟᱭᱵᱷᱮᱴ ᱤᱥᱠᱩᱞ ᱠᱚ ᱢᱮᱱᱟᱜᱼᱟ ᱠᱤᱛᱩ ᱯᱟᱭᱨᱮ ᱨᱟᱡᱽᱡᱮ ᱵᱮᱝᱜᱚᱞ ᱨᱮᱫᱚ ᱵᱟᱝ᱾ ᱵᱤᱦᱟᱨ ᱥᱮ ᱡᱷᱟᱲᱠᱷᱚᱱᱰ ᱥᱮ ᱚᱱᱛᱮ ᱛᱚ ᱮᱵᱮᱞᱵᱮᱞ ᱛᱚ ᱤᱧ ᱱᱟᱢ ᱦᱚᱸ ᱱᱟᱢ ᱞᱤᱫᱤ ᱤᱧ ᱤᱧ ᱢᱮᱱ ᱢᱮᱱ ᱞᱮᱫᱤᱧᱟᱠᱚ ᱢᱤᱫᱴᱮᱡ ᱥᱤᱱᱤᱭᱟᱨ ᱫᱤᱫᱤ ᱡᱮ ᱤᱭᱟᱹ ᱱᱚᱰᱮ ᱵᱤᱦᱟᱨ ᱨᱮ ᱠᱟᱹᱢᱤ ᱛᱚ ᱤᱧ ᱤᱭᱟᱹ ᱯᱚᱥᱴ ᱛᱚ ᱟᱨᱟ ᱜᱮᱧ ᱛᱟᱦᱟᱞᱮ ᱟᱢᱠᱤ ᱤᱧᱟᱹᱜ ᱡᱟᱭᱜᱟ ᱨᱮ ᱦᱤᱡᱩᱜᱼᱟᱢ ᱛᱟᱦᱞᱮ ᱵᱮᱴᱨᱤ ᱡᱷᱩᱵᱤ ᱠᱩᱞ ᱛᱟᱢ ᱟᱨ ᱡᱮᱥᱮ ᱨᱮᱠᱚᱴᱤ ᱠᱟᱛᱮ ᱠᱩᱞ ᱛᱟᱢ ᱫᱤᱭᱮ ᱛᱚᱠᱷᱚᱱ ᱤᱧᱟᱹᱜ ᱪᱟᱞᱟᱜ ᱠᱟᱱ ᱛᱤᱧ ᱛᱟᱦᱮᱜ ᱤᱱᱴᱟᱨᱱᱟᱞ ᱫᱤᱭᱮ ᱚᱱᱟ ᱠᱚ ᱵᱟᱹᱧ ᱠᱩᱞ ᱞᱮᱫᱟ᱾ ᱩᱱ ᱫᱚ ᱵᱟᱹᱧ ᱴᱨᱟᱭ ᱠᱮᱫᱟ᱾
ᱟᱪᱪᱷᱟ ᱱᱚᱣᱟ ᱵᱟᱨᱮ ᱛᱮ ᱱᱚᱣᱟ ᱵᱟᱨᱮᱛᱮ ᱯᱚᱨᱮ ᱞᱟᱝ ᱜᱟᱞᱢᱟᱨᱟᱜᱼᱟ ᱱᱤᱛᱚᱜ ᱫᱚ ᱴᱟᱭᱤᱢ ᱦᱩᱭᱮᱱᱟ ᱴᱷᱤᱠ ᱜᱮᱭᱟ ᱫᱚᱦᱚᱭ ᱫᱤᱧ
ᱟᱪᱪᱷᱟ